ᱦᱮᱸ ᱦᱮᱞᱳ
ᱛᱚ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱛᱟᱞᱦᱮ ᱜᱚᱝᱠᱮ ᱱᱤᱭᱟᱹ ᱵᱮᱲᱟ ᱫᱚ ᱵᱮᱥ ᱵᱟᱲ ᱜᱮ ᱵᱟᱝ
ᱦᱮᱸ ᱱᱤᱭᱟᱹ ᱵᱮᱲᱟ ᱫᱚ ᱱᱟᱯᱟᱭ ᱵᱟᱲᱟ ᱜᱮ ᱱᱟᱜ
ᱟᱪᱪᱷᱟ ᱟᱪᱪᱷᱟ ᱛᱷᱟᱞᱮ ᱡᱚᱢ ᱵᱟᱲᱟ ᱠᱚᱫᱚ ᱦᱩᱭ ᱱᱟᱛᱟᱜ
ᱦᱮᱸ ᱡᱚᱢ ᱵᱟᱲᱟ ᱠᱚ ᱦᱮᱸ ᱦᱩᱭᱩ ᱠᱟᱱᱟ ᱱᱟᱦᱟᱜ ᱡᱤᱨᱟᱹᱣ ᱵᱟᱲᱟ ᱦᱩᱭᱩᱜ ᱠᱟᱱᱟ ᱡᱚᱢ ᱵᱟᱲᱟ ᱠᱟᱛᱮᱫ ᱟᱢ ᱜᱮ?
ᱦᱮᱸ ᱱᱤᱡᱮ ᱦᱚᱸ ᱡᱚᱢ ᱵᱟᱲᱟ ᱠᱚᱫᱚ ᱦᱳᱭ ᱠᱟᱱᱟ᱾ ᱦᱚᱸᱜᱼᱚᱭ ᱡᱚᱢ ᱵᱟᱲᱟ ᱠᱟᱛᱮ ᱜᱮ ᱠᱟᱹᱴᱤᱡ ᱡᱤᱨᱟᱹᱣ ᱵᱟᱲᱟ ᱦᱳᱭᱳᱜ ᱠᱟᱱᱟ᱾
ᱟᱪᱪᱷᱟᱻ ᱟᱪᱪᱷᱟᱻ᱾
ᱛᱟᱦᱟᱞᱮ ᱜᱚᱝᱠᱮ ᱪᱟᱨᱟ ᱠᱚᱫᱚ ᱜᱤᱰᱤ ᱦᱳᱭ ᱠᱟᱱᱟ ᱥᱮ ᱵᱟᱝ ᱦᱳᱲᱳ ᱨᱚᱦᱚᱭ ᱵᱟᱠᱷᱨᱟ? ᱦᱮᱞᱳ ᱦᱮᱞᱳ ᱟᱸᱡᱚᱢᱚᱜ ᱠᱟᱱᱟ? ᱵᱟᱝ ᱟᱸᱡᱚᱢᱚᱜ ᱠᱟᱱᱟ᱾